ᱦᱮᱸ ᱟᱸᱡᱚᱢᱚᱜ ᱠᱟᱱᱟ᱾
ᱦᱮᱸ ᱨᱚᱲ ᱟᱸᱡᱚᱜ ᱠᱟᱱᱟ ᱤᱧᱟᱹᱜ ᱟᱸᱡᱚᱢᱚᱜ ᱠᱟᱱᱟ?
ᱦᱮᱞᱳ, ᱦᱮᱸ ᱵᱮᱥ ᱧᱚᱜ ᱜᱮ ᱟᱸᱡᱚᱢᱚᱜ ᱠᱟᱱᱟ᱾
ᱟᱢᱟᱜ ᱫᱚ?
ᱛᱟᱨᱯᱚᱨ ᱪᱮᱫ ᱞᱮᱠᱟ ᱢᱮᱱᱟᱢᱟ?
ᱟᱫᱚ ᱟᱸᱡᱚᱢᱚᱜ ᱱᱟᱯᱟᱭ ᱜᱮ ᱟᱢ ᱜᱮ ᱚᱠᱟ ᱞᱮᱠᱟ?
ᱤᱧᱟᱜ, ᱚ ᱤᱧ ᱦᱚᱸ ᱵᱮᱥ ᱜᱮ ᱮᱠᱷᱚᱱ ᱫᱚ᱾ ᱤᱧ ᱦᱚᱸ ᱮᱠᱷᱚᱱ ᱫᱚ ᱵᱮᱥ ᱜᱮ ᱢᱤᱱᱟᱹᱧᱟ᱾
ᱦᱳᱭ ᱦᱳᱭ ᱫᱮᱞᱟ ᱱᱤᱛ ᱫᱚ ᱟᱫᱚ ᱥᱟᱛᱟᱢ ᱤᱫᱤ ᱠᱟᱛᱮᱜ ᱨᱚᱯᱚᱲᱤᱧ ᱮᱦᱚᱵ ᱮᱫᱟ ᱛᱟᱞᱮ,
ᱟᱸ ᱦᱳᱭ ᱮᱦᱚᱵ ᱢᱮ᱾
ᱟᱫᱚ ᱱᱤᱛ ᱫᱚ ᱦᱟᱸᱜ ᱟᱞᱟᱝ ᱫᱚ ᱟᱹᱨᱤᱪᱟᱹᱞᱤ ᱠᱚ ᱪᱮᱛᱟᱱ ᱞᱟᱝ ᱜᱟᱞᱢᱟᱨᱟᱣᱟ ᱦᱟᱸᱜ᱾
ᱟᱪᱪᱷᱟ,
ᱫᱚ ᱟᱵᱚ ᱧᱮᱞ ᱟᱠᱟᱱᱟ ᱡᱟᱱᱟᱢ ᱨᱮ ᱡᱚᱠᱷᱚᱱ ᱢᱤᱫᱴᱮᱱ ᱜᱤᱫᱽᱨᱟᱹᱭ ᱡᱟᱱᱟᱢᱚᱜᱼᱟ, ᱩᱱ ᱨᱮ ᱠᱤᱱᱛᱩ ᱟᱹᱰᱤ ᱨᱚᱠᱚᱢ ᱢᱤᱫᱴᱮᱱ ᱟᱹᱨᱤ ᱢᱮᱱᱟᱜ ᱟᱠᱟᱫ ᱛᱟᱵᱚᱱᱟ ᱚᱱᱟ ᱫᱚ ᱱᱚᱝᱠᱟ ᱪᱷᱩᱛ ᱯᱷᱮᱲᱟᱣ ᱠᱟᱹᱢᱤ ᱵᱚᱱ ᱠᱚᱨᱟᱣᱟ ᱦᱳᱭ ᱥᱮ, ᱚᱱᱟ ᱠᱟᱹᱢᱤ ᱡᱩᱫᱤ ᱵᱟᱵᱚᱱ ᱠᱚᱨᱟᱣᱟ ᱠᱤᱱᱛᱩ ᱱᱩᱭ ᱫᱚ, ᱩᱱ ᱵᱟᱵᱚᱱ ᱴᱷᱟᱹᱣᱠᱟᱹᱭᱮᱜ-ᱟ ᱚᱱᱠᱟ ᱢᱮᱱ ᱛᱮᱠᱚ ᱞᱮᱠᱷᱟᱱᱭᱟ ᱚᱱᱟ ᱫᱚ ᱱᱚᱝᱠᱟ ᱚᱱᱟ ᱦᱚᱸᱥᱯᱤᱴᱟᱞ ᱠᱷᱚᱱ ᱡᱚᱠᱷᱚᱱ ᱠᱚ ᱟᱹᱜᱩ ᱠᱮᱫᱮᱭᱟᱠᱚ ᱦᱮᱡ ᱛᱚᱨᱟ ᱟᱛᱳ ᱦᱚᱲ ᱠᱚ ᱡᱟᱣᱨᱟᱜ ᱟᱠᱚ ᱦᱮᱸᱥᱮ ᱥᱮ ᱚᱱᱟ ᱚᱲᱟᱜ ᱨᱤᱱᱤᱡ ᱜᱟᱹᱞᱤᱢ ᱠᱚ ᱟᱛᱳ ᱦᱚᱲᱮ ᱦᱚᱦᱚ ᱡᱟᱣᱨᱟ ᱠᱚᱣᱟ ᱢᱚᱬᱮ ᱦᱚᱲ ᱠᱚ ᱦᱚᱦᱚᱣᱟ ᱠᱚᱣᱟ ᱦᱮᱸ ᱥᱟᱶᱛᱮ ᱫᱷᱟᱹᱭ ᱵᱩᱰᱷᱤᱭ ᱦᱚᱦᱚ ᱛᱟᱨᱟᱦᱟᱭᱟ ᱩᱱᱠᱩ ᱠᱚ ᱦᱤᱡᱩᱜ ᱟᱠᱚ, ᱦᱮᱡ ᱠᱟᱛᱮᱜ ᱚᱱᱟ ᱠᱚ ᱧᱮᱞ ᱟᱠᱚ ᱥᱮ ᱜᱟᱞᱢᱟᱨᱟᱣ ᱟᱠᱚᱣᱟᱭ,
ᱟᱫᱚ ᱠᱟᱹᱢᱤ ᱠᱚ ᱦᱚᱦᱚᱣᱟ ᱠᱚ ᱦᱮᱸ ᱥᱮ ᱱᱟᱭᱠᱮ ᱫᱚ ᱚᱱᱟ ᱠᱟᱹᱢᱤ ᱪᱩᱠᱟᱹᱣᱟᱭ ᱪᱷᱩᱸᱛ ᱯᱷᱮᱲᱟᱣ ᱠᱟᱹᱢᱤ ᱫᱚ ᱦᱟᱸᱜ ᱦᱮᱸ ᱥᱮ᱾ ᱟᱨ ᱚᱱᱟ ᱱᱟ ᱪᱷᱩᱸᱛ ᱯᱷᱮᱲᱟ ᱠᱟᱹᱢᱤ ᱞᱮᱠᱷᱟᱱ ᱜᱮ ᱮᱰᱮ ᱠᱷᱟᱱ ᱪᱤᱠᱟᱹᱜ ᱠᱟᱱᱟ ᱟᱫᱚ ᱵᱚᱸᱜᱟᱼ ᱵᱩᱨᱩ ᱴᱷᱮᱱ ᱠᱤᱱᱛᱩ ᱩᱱᱤ ᱫᱚ ᱢᱤᱫᱴᱮᱱ ᱩᱯᱨᱩᱢ ᱵᱮᱱᱟᱜ ᱠᱟᱱ ᱛᱟᱭᱟ ᱥᱮ ᱩᱱᱫᱚ ᱵᱚᱸᱜᱟᱼᱵᱩᱨᱩ ᱠᱚ ᱴᱷᱟᱹᱣᱠᱟᱹᱭᱟ ᱠᱚ ᱢᱮᱱᱛᱮ ᱢᱤᱫᱴᱮᱱ ᱠᱟᱛᱷᱟ ᱠᱚ ᱞᱟᱹᱭᱟ ᱠᱚ
ᱦᱩᱸ ᱮᱠᱫᱚᱢ ᱮᱠᱫᱚᱢ᱾
ᱟᱫᱚ ᱤᱱᱟᱹ ᱠᱚᱫᱚ ᱦᱩᱭ ᱞᱮᱱ ᱠᱷᱟᱱ ᱜᱮ, ᱱᱚᱛᱮ ᱦᱟᱸᱜ ᱢᱚᱬᱮ ᱢᱟᱦᱟ ᱠᱟᱹᱢᱤ ᱠᱚ ᱥᱟᱵ ᱫᱟᱲᱮᱭᱟᱜᱼᱟ ᱚᱱᱟ ᱨᱮᱭᱟᱜ ᱫᱚ ᱟᱹᱰᱤ ᱨᱚᱠᱚᱢ ᱥᱤᱥᱴᱮᱢ ᱢᱮᱱᱟᱜ ᱟᱠᱟᱫᱟ ᱟᱫᱚ ᱯᱚᱨᱮ ᱛᱮᱦᱚᱸ ᱜᱟᱱᱚᱜᱼᱟ ᱠᱟᱹᱢᱤ ᱠᱚᱫᱚ ᱥᱮ ᱰᱮᱨᱤ ᱠᱟᱛᱮ ᱜᱟᱨᱚᱜᱼᱟ ᱟᱨ ᱟᱯᱮ ᱥᱮᱫ ᱫᱚ ᱚᱠᱟ ᱞᱮᱠᱟ ᱱᱚᱣᱟ ᱠᱚᱫᱚ
ᱟᱪᱪᱷᱟ ᱟᱨ ᱡᱟᱦᱟᱸ ᱥᱟᱛᱟᱢ ᱤᱫᱤ ᱠᱟᱛᱮᱫ ᱛᱟᱦᱮᱧ ᱞᱟᱝ ᱨᱚᱯᱚᱲ ᱠᱟᱱᱟ ᱚᱱᱟ ᱥᱟᱛᱟᱢ ᱫᱚ ᱟᱹᱰᱤ ᱜᱮ ᱱᱟᱯᱟᱭ ᱱᱟᱯᱟᱭᱟ ᱟᱨ ᱦᱮᱸ ᱟᱨ ᱡᱟᱦᱟᱸᱟᱢ ᱞᱟᱹᱭ ᱠᱮᱫᱟ ᱡᱷᱩᱛ ᱯᱷᱮᱲᱟ ᱠᱚ ᱤᱫᱤ ᱠᱟᱛᱮᱫ ᱡᱟᱦᱟᱸ ᱡᱟᱱᱟᱢ ᱠᱷᱚᱱ ᱡᱟᱦᱟᱸᱢ ᱞᱟᱹᱭ ᱠᱮᱜᱼᱟ ᱮᱠᱫᱚᱢ ᱟᱞᱮ ᱥᱮᱫ ᱦᱚ ᱚᱱᱠᱟᱟᱜᱮ ᱞᱟᱹᱭ ᱜᱟᱱᱚᱜᱼᱟ ᱮᱠᱫᱚᱢ ᱪᱷᱩᱛ ᱯᱷᱲᱟᱣ ᱠᱟᱹᱢᱤ ᱫᱚ ᱢᱮᱱᱠᱷᱟᱱ ᱟᱨ ᱱᱚᱣᱟᱨᱮ ᱧᱮᱞᱟ ᱟᱠᱟᱱᱟ ᱡᱮ ᱢᱟᱲᱟᱝ ᱛᱮᱫᱚ ᱪᱮᱫ ᱟᱵᱚᱨᱮᱱ ᱟᱭᱳ ᱦᱚᱲ ᱠᱚ ᱩᱸ ᱪᱤᱠᱟᱹᱜ ᱠᱟᱱ ᱛᱟᱦᱮᱸ ᱞᱟᱦᱟ ᱛᱮᱫᱚ ᱚᱱᱟ ᱟᱛᱳ ᱨᱮᱜᱮ ᱡᱟᱦᱟᱸ ᱯᱷᱚᱨᱥᱚ ᱠᱚ ᱞᱟᱹᱭᱮᱫᱼᱟ ᱟᱨ ᱟᱞᱮ ᱥᱮᱫ ᱫᱚ ᱚᱱᱠᱟ ᱠᱚ ᱞᱟᱹᱭᱟ ᱡᱮ ᱚᱱᱟ ᱡᱤᱱᱤᱥᱴᱟ ᱦᱩᱭᱩᱜ ᱠᱟᱱᱟ ᱢᱟᱱᱮ ᱟᱹᱛᱩᱳ ᱫᱤᱥᱚᱢ ᱨᱮᱜᱮ ᱚᱲᱟᱜ ᱨᱮᱜᱮ ᱟᱱᱮ ᱞᱟᱦᱟ ᱛᱮᱫᱚ ᱚᱱᱠᱟ ᱰᱟᱠᱛᱟᱨ ᱦᱚᱸ ᱵᱟᱠᱚ ᱛᱟᱦᱮᱸᱠ ᱚᱱᱠᱟᱱ ᱪᱮᱫ ᱦᱚᱸ ᱵᱟᱝ ᱢᱟᱲᱟᱝ ᱛᱮᱱᱟᱜ ᱡᱩᱫᱤ ᱠᱟᱛᱷᱟᱧ ᱞᱟᱹᱭᱟ ᱛᱚᱠᱷᱚᱱ ᱫᱚ ᱦᱩᱭᱩᱜ ᱠᱟᱱᱟ ᱩᱱᱠᱩ ᱫᱷᱟᱹᱭ ᱵᱟᱹ ᱫᱷᱟᱹᱟᱹᱭ ᱵᱩᱰᱷᱤ ᱠᱚᱠᱚ ᱟᱹᱜᱩ ᱠᱚᱣᱟ ᱟᱹᱜᱩ ᱠᱟᱛᱮᱫ ᱩᱱᱠᱩ ᱜᱮ ᱩᱱᱠᱩ ᱜᱤᱫᱽᱨᱟᱹ ᱫᱚᱠᱚ ᱡᱟᱱᱟᱢ ᱦᱚᱪᱚ ᱠᱮᱭᱟ ᱦᱮᱸᱥᱮ ᱡᱟᱦᱟᱸᱭ ᱟᱭᱳ ᱦᱚᱲ ᱥᱮ ᱡᱟᱦᱟᱸᱭ ᱛᱤᱨᱞᱟᱹ ᱦᱚᱲ ᱞᱟᱡᱨᱮᱛᱮ ᱜᱤᱫᱽᱨᱟᱹ ᱚᱱᱠᱟ ᱠᱟᱛᱮᱜ ᱚᱱᱟ ᱯᱨᱚᱥᱮᱥ ᱛᱮᱠᱚ ᱠᱚᱨᱟᱣ ᱠᱮᱭᱟ ᱟᱨ ᱛᱚᱠᱷᱚᱱ ᱫᱚ ᱠᱳᱱᱳ ᱦᱚᱥᱯᱤᱴᱟᱞ ᱨᱮᱦᱚᱸ ᱵᱟᱝ ᱪᱮᱫ ᱦᱚᱸ ᱵᱟᱝ ᱟᱫᱚ ᱱᱮᱛᱟᱨ ᱦᱟᱞᱮ ᱧᱮᱞᱚᱜᱚᱜ ᱠᱟᱱᱟ ᱡᱮ ᱦᱚᱥᱯᱤᱴᱟᱞ ᱨᱮ ᱟᱫᱚ ᱦᱚᱜ ᱚᱭ ᱡᱮ ᱜᱤᱫᱽᱨᱟᱹ ᱦᱩᱭᱱᱟᱭ ᱟᱫᱚ ᱦᱟᱸᱰᱮ ᱠᱷᱚᱱ ᱚᱱᱚᱱᱮ ᱡᱮ ᱦᱚᱳᱭ ᱛᱚᱨᱟ ᱡᱮ ᱢᱤᱫᱴᱮᱱ ᱪᱷᱩᱸᱛ ᱯᱷᱮᱨᱟᱣ ᱵᱮᱯᱟᱨᱴᱟᱜ ᱟᱫᱚ ᱟᱵᱚ ᱡᱩᱫᱤ ᱱᱮᱛᱟᱨ ᱫᱚᱵᱚᱱ ᱧᱮᱞᱟ ᱱᱮᱛᱟᱨ ᱫᱚ ᱦᱩᱭᱩᱜ ᱠᱟᱱᱟ ᱡᱮ ᱦᱚᱥᱯᱤᱴᱟᱞ ᱨᱮᱫᱚ ᱥᱚᱸᱜᱮ ᱥᱚᱸᱜᱮ ᱵᱟᱠᱚ ᱟᱲᱟᱜ ᱠᱟᱱᱟ ᱦᱮᱸ ᱥᱮ ᱵᱟᱝ
ᱟᱨ ᱟᱵᱚᱣᱟᱜ ᱢᱟᱱᱮ ᱪᱮᱫ ᱟᱵᱚᱣᱟᱜ ᱜᱷᱟᱨᱚᱸᱡᱽ ᱨᱮᱫᱚ ᱡᱟᱦᱟᱸ ᱢᱮᱱᱟᱜᱼᱟ ᱟᱨᱠᱤ ᱡᱮ ᱚᱠᱟ ᱦᱤᱞᱳᱜ ᱜᱤᱫᱽᱨᱟᱹ ᱡᱟᱱᱟᱢ ᱡᱟᱱᱟᱢᱚᱜᱼᱟ ᱟᱫᱚ ᱩᱱ ᱦᱤᱞᱳᱜ ᱜᱮ ᱩᱱ ᱦᱤᱞᱳᱜ ᱠᱷᱚᱱᱜᱮ ᱟᱫᱚ ᱚᱱᱟ ᱟᱛᱳ ᱫᱚ ᱪᱷᱩᱛᱟᱹᱜ ᱠᱟᱱᱟ ᱢᱟᱱᱮ ᱢᱟᱱᱮ ᱩᱱ ᱦᱤᱞᱚᱜ ᱜᱮ ᱪᱷᱩᱸᱛ ᱫᱚᱠᱚ ᱯᱷᱮᱲᱟᱣᱟ ᱟᱨᱠᱤ
ᱵᱟᱠᱷᱟᱱ ᱫᱚ ᱩᱱᱠᱩ ᱚᱲᱟᱜ ᱦᱚᱲ ᱥᱮ ᱚᱠᱟ ᱞᱮᱠᱟ ᱠᱚ ᱞᱟᱹᱭᱟ ᱪᱮᱛᱟᱜ ᱚᱠᱟ ᱛᱮᱦᱚᱸ ᱵᱟᱝ ᱪᱟᱞᱟᱣ ᱜᱟᱱᱚᱜᱼᱟ ᱟᱨ ᱚᱠᱚᱭ ᱦᱚᱸ ᱩᱱᱠᱩᱣᱟᱜ ᱫᱚ ᱚᱲᱟᱜ ᱫᱚ ᱵᱟᱠᱚ ᱵᱟᱠᱚ ᱪᱮᱫ ᱠᱟᱹᱢᱤ ᱨᱮᱦᱚᱸ ᱵᱟᱠᱚ ᱟᱬᱜᱚ ᱫᱟᱲᱮᱭᱟᱜᱼᱟ ᱟᱨ ᱢᱮᱱᱠᱷᱟᱱ ᱱᱮᱛᱟᱨ ᱫᱚ ᱦᱩᱭᱩᱜ ᱠᱟᱱᱟ ᱦᱚᱥᱯᱤᱴᱟᱞ ᱨᱮ ᱦᱚᱭᱳᱜ ᱠᱟᱱ ᱠᱷᱟᱹᱛᱤᱨ ᱛᱮ ᱚᱱᱠᱟ ᱟᱫᱚ ᱯᱮ ᱯᱩᱱ ᱢᱟᱦᱟ ᱯᱚᱨᱮ ᱦᱟᱸᱰᱮ ᱠᱷᱚᱱ ᱠᱚ ᱟᱲᱟᱜᱮ ᱠᱟᱱᱟ ᱤᱱᱟᱹ ᱛᱟᱭᱚᱢ ᱪᱷᱩᱸᱛ ᱯᱷᱲᱟᱜ ᱠᱟᱱᱟ ᱟᱫᱚ ᱚᱱᱠᱟ ᱦᱮᱡ ᱥᱚᱸᱜᱮ ᱥᱚᱸᱜᱮ ᱚᱠᱚᱭ ᱠᱚᱫᱚ ᱠᱚᱨᱟᱣ ᱚᱠᱚᱭ ᱫᱚ ᱵᱟᱠᱚ ᱠᱚᱨᱟᱣ ᱮᱫᱟ ᱟᱫᱚ ᱦᱚᱸᱜᱼᱚᱭ ᱵᱟᱠᱚ ᱠᱚᱨᱟᱣ ᱮᱫᱟ ᱱᱚᱣᱟ ᱫᱚ ᱟᱫᱚ ᱚᱠᱚᱭ ᱠᱚᱫᱚ ᱪᱷᱩᱸᱛ ᱯᱷᱮᱲᱟ ᱫᱚ ᱱᱮᱛᱟᱨ ᱫᱚ ᱟᱨᱦᱚᱸ ᱧᱮᱞᱚᱜᱚᱜ ᱠᱟᱱᱟ ᱫᱟᱹᱭ ᱵᱩᱰᱷᱤᱦᱤ ᱦᱚᱦᱚᱭᱟ ᱢᱟ ᱟᱨᱦᱚᱸ ᱩᱱᱤᱭᱟᱜ ᱡᱟᱦᱟᱸ ᱯᱟᱣᱱᱟ ᱢᱮᱱᱟᱜᱼᱟ, ᱚᱱᱟ ᱯᱟᱣᱱᱟ ᱮᱢ ᱞᱟᱜᱟᱜᱼᱟ᱾
ᱟᱫᱚ ᱱᱚᱜᱼᱚᱭ ᱡᱮ ᱯᱟᱣᱱᱟ ᱱᱚᱣᱟ ᱯᱟᱣᱱᱟ ᱵᱮᱯᱟᱨ ᱴᱟᱜ ᱫᱚ ᱟᱫᱚ ᱟᱯᱮ ᱥᱮᱫ ᱫᱚ ᱯᱟᱣᱟᱱᱟ ᱠᱚ ᱮᱢ ᱮᱫᱟ ᱥᱮ ᱚᱠᱟᱮᱠᱟ ᱪᱮᱫ ᱠᱚ ᱮᱢ ᱫᱟ?
ᱦᱳᱭ ᱱᱟᱯᱟᱭ ᱜᱮᱢ ᱞᱟᱹᱭ ᱠᱮᱫᱟ᱾ ᱟᱫᱚ ᱡᱟᱦᱟᱸ ᱚᱱᱮ ᱯᱟᱹᱦᱤᱞ ᱫᱚ ᱟᱵᱚ ᱚᱲᱟᱜ ᱠᱚᱨᱮ ᱜᱮᱠᱚ ᱵᱚᱥᱢᱚᱛᱚ ᱨᱮᱠᱚ ᱞᱟᱵᱮᱫ ᱜᱮᱭᱟ ᱛᱚ, ᱢᱮᱱᱫᱚ ᱜᱤᱫᱽᱨᱟᱹ ᱠᱚ ᱡᱟᱱᱟᱢ ᱠᱟᱜᱼᱟ ᱛᱚ, ᱚᱱᱟᱛᱮ ᱟᱫᱚ ᱚᱱᱠᱟ ᱫᱚ ᱦᱟᱸᱜ ᱱᱟᱦᱟᱜ ᱫᱚ ᱵᱟᱝ ᱦᱩᱭᱩᱜ ᱠᱟᱱᱟ ᱱᱟᱦᱟᱜ ᱛᱟᱦᱚᱞᱮ ᱦᱩᱭᱩᱜ ᱠᱟᱱᱟ ᱛᱚᱵᱮ ᱮᱱᱠᱷᱟᱱ ᱢᱤᱫᱴ ᱱᱚᱝᱠᱟ ᱠᱚ ᱠᱟᱛᱷᱟ ᱠᱚ ᱞᱟᱹᱭ ᱠᱟᱫᱟ ᱮᱭᱟᱭ ᱟᱨᱮ ᱢᱟᱦᱟ ᱥᱮ ᱮᱭᱟᱭ ᱢᱟᱦᱟ ᱢᱩᱫᱽ ᱨᱮᱠᱷᱟᱱ ᱚᱱᱮ ᱡᱮ ᱵᱚᱥᱢᱚᱛᱟ ᱞᱮᱵᱮᱫ ᱠᱟᱛᱮ ᱩᱱᱤᱭᱟᱜ ᱠᱟᱹᱢᱤ ᱠᱚᱨᱟᱣ ᱦᱩᱭᱩᱜᱼᱟ ᱢᱮᱱᱫᱚ ᱪᱷᱩᱛ ᱯᱷᱮᱲᱟ ᱠᱟᱹᱢᱤ ᱠᱷᱟᱱ ᱠᱚᱨᱟᱣ ᱜᱮ ᱦᱩᱭᱩᱜᱼᱟ ᱚᱱᱟ ᱢᱟᱦᱟ ᱨᱮ ᱮᱭᱟᱭ ᱵᱟᱝ ᱠᱷᱟᱱ ᱟᱨᱮ ᱢᱟᱦᱟ ᱢᱩᱫᱽᱨᱮ ᱛᱚ ᱦᱚᱥᱯᱤᱴᱟᱞ ᱠᱷᱚᱱ ᱦᱤᱡᱩᱜ ᱛᱮ ᱡᱮ ᱯᱩᱱ ᱢᱚᱬᱮ ᱢᱟᱦᱟ ᱫᱷᱟᱹᱨᱵᱤᱡ ᱞᱟᱜᱟᱜ ᱨᱮᱦᱚᱸ ᱜᱟᱱᱚᱜ ᱚᱱᱠᱟᱱᱟᱜ ᱢᱮᱱᱠᱷᱟᱱ ᱚᱱᱟ ᱮᱭᱟᱭ ᱨᱮ ᱡᱟᱛᱮ ᱦᱩᱭᱩᱜ ᱢᱟ ᱱᱚᱣᱟ ᱢᱤᱫᱴᱮᱱ ᱠᱟᱛᱷᱟ ᱠᱚ ᱞᱟᱹᱭ ᱦᱚᱪᱚ ᱠᱟᱫᱟ᱾ ᱚᱱᱟ ᱦᱚᱸ ᱱᱟᱯᱟᱭ ᱜᱮ, ᱮᱨᱯᱚᱨ ᱡᱟᱦᱟᱸ ᱟᱫᱚ ᱚᱱᱮ ᱪᱷᱩᱸᱛ ᱯᱷᱮᱲᱟ ᱨᱮ ᱡᱟᱦᱟᱸ ᱫᱷᱟᱹᱭ ᱵᱩᱰᱷᱤ ᱞᱟᱜᱟᱜ ᱠᱟᱱᱟᱭ ᱟᱫᱚ ᱦᱟᱸᱜ ᱱᱟᱦᱟᱜ ᱩᱱᱤᱭᱟᱜ ᱛᱚ ᱯᱟᱣᱱᱟ ᱠᱚᱦᱚᱸ ᱞᱟᱜᱟᱜ ᱠᱟᱱᱟ, ᱱᱚᱣᱟ ᱵᱟᱨᱮ ᱛᱮᱫᱚ ᱠᱷᱩᱵ ᱵᱟᱲᱟᱭ ᱵᱟᱹᱱᱩᱜ ᱟᱠᱟᱫᱟ᱾ ᱮᱱᱠᱷᱟᱱ ᱟᱫᱚ ᱵᱟᱲᱟᱭ ᱦᱩᱭᱩᱜᱼᱟ ᱚᱱᱟ ᱯᱟᱹᱦᱤᱞ ᱯᱩᱨᱩᱫᱷᱩᱞ ᱠᱷᱚᱱ ᱠᱟᱛᱷᱟ ᱠᱚ ᱵᱟᱲᱟᱭ ᱦᱩᱭᱩᱜᱼᱟ ᱡᱮ ᱩᱱᱠᱩᱣᱟᱜ ᱯᱟᱣᱱᱟ ᱮᱢᱜᱮ ᱞᱟᱜᱟᱜᱼᱟ, ᱥᱮ ᱪᱮᱫ ᱞᱮᱠᱟ ᱠᱚ ᱚᱱᱠᱟ ᱯᱟᱹᱦᱤᱞ ᱠᱷᱚᱱ ᱠᱟᱹᱡ ᱮᱢ ᱟᱹᱜᱩᱭᱮᱫᱟᱠᱚ ᱦᱜ ᱟᱵᱚᱦᱚᱸ ᱱᱟᱦᱟᱜ ᱛᱚ ᱚᱱᱠᱟ ᱜᱮ ᱮᱢ ᱦᱩᱭᱩᱜ ᱛᱟᱵᱚᱱᱟ᱾ ᱟᱹᱨᱤ ᱞᱮᱠᱟ ᱛᱮᱫᱚ ᱚᱱᱟ ᱠᱚᱫᱚ ᱛᱟᱭᱚᱢ ᱫᱟᱨᱟᱢᱞᱟᱟᱝ ᱵᱟᱲᱟᱭ ᱞᱮᱱᱠᱷᱟᱱ ᱟᱫᱚ ᱱᱤᱭᱟᱹ ᱯᱚᱨᱮ ᱦᱟᱸᱜ ᱡᱟᱦᱟᱸ ᱚᱱᱮ ᱢᱚᱬᱮ ᱢᱚᱬᱮ ᱢᱟᱦᱟ ᱠᱟᱹᱢᱤ ᱠᱚ ᱥᱟᱵᱟ ᱠᱚ ᱦᱟᱸᱜ, ᱥᱮ ᱟᱫᱚ ᱢᱚᱬᱮ ᱢᱟᱦᱟ ᱨᱮᱫᱚ ᱦᱟᱸᱜ ᱡᱟᱦᱟᱸ ᱪᱷᱟᱹᱴᱭᱟᱹᱨ ᱠᱚ ᱞᱟᱹᱭᱟᱜ ᱠᱟᱱᱟ ᱠᱚ, ᱟᱸ ᱥᱮ ᱚᱱᱟ ᱠᱚ ᱢᱚᱬᱮ ᱢᱟ ᱦᱟᱸᱜ ᱚᱱᱟ ᱪᱷᱟᱹᱴᱟᱹᱣ ᱞᱮᱭᱟᱜ ᱠᱟᱱᱟ, ᱟᱫᱚ ᱚᱱᱟ ᱪᱷᱟᱹᱴᱭᱟᱹᱨ ᱨᱮᱫᱚ ᱩᱱᱤ ᱡᱟᱦᱟᱸᱭ ᱜᱤᱫᱽᱨᱟᱹ ᱡᱟᱱᱟᱢ ᱫᱚ ᱩᱱᱤᱭᱟᱜ ᱪᱷᱩᱫ ᱛᱯᱷᱮᱲᱟᱣ ᱠᱚ ᱠᱟᱹᱢᱤ ᱠᱚ ᱠᱚᱨᱟᱣ ᱠᱮᱫ ᱫᱚ ᱤᱱᱟᱹ ᱛᱮ ᱱᱤᱭᱟᱹ ᱚᱱᱟ ᱢᱚᱬᱮ ᱢᱟᱦᱟ ᱠᱟᱹᱢᱤ ᱫᱚ ᱧᱩᱛᱩᱢ ᱠᱚ ᱪᱷᱟᱹᱴᱭᱟᱹᱨ ᱛᱟᱭᱟ ᱠᱚ᱾ ᱤᱱᱟᱹᱛᱮ ᱤᱱᱟᱹ ᱦᱤᱞᱳᱜ ᱫᱚ ᱚᱱᱟ ᱪᱷᱟᱹᱴᱭᱟᱹᱨ ᱠᱟᱹᱞᱤᱭᱟᱜ ᱠᱟᱱᱟ ᱠᱚ ᱦᱟᱸᱜ᱾ ᱟᱪᱷᱟ ᱪᱷᱟᱹᱴᱭᱟᱹᱨ ᱨᱮᱱᱟᱜ ᱠᱟᱹᱢᱤ ᱨᱮ ᱡᱚᱠᱷᱚᱱ ᱚᱱᱟ ᱦᱟᱺᱰᱤ ᱪᱚᱫᱚᱨ ᱚᱠᱛᱚ ᱫᱚ ᱠᱷᱚᱱ ᱵᱟᱨᱭᱟ ᱰᱺᱜᱣᱟᱹ ᱠᱚᱲᱟ ᱜᱤᱫᱽᱨᱟᱹ ᱠᱤᱱ ᱞᱟᱜᱟᱜ ᱟᱠᱤᱱ᱾ ᱦᱮᱸᱥᱮ ᱩᱱᱠᱤᱱ ᱦᱟᱛᱮ ᱜᱮ ᱚᱱᱟ ᱠᱟᱹᱢᱤ ᱫᱟᱲᱮᱭᱟᱜ ᱠᱷᱟᱱ ᱫᱚ ᱪᱤᱠᱟᱹᱲᱚᱜᱼᱟ᱾ ᱟᱯᱮ ᱴᱷᱮᱱ ᱫᱚ ᱚᱠᱟ ᱞᱮᱠᱟ ᱵᱷᱟᱯᱛᱮ ᱦᱩᱭᱩᱜᱼᱟ ᱚᱱᱟ ᱢᱟ ᱪᱷᱟᱹᱴᱭᱟᱹᱨ ᱜᱮ ᱢᱮᱴᱟᱜ ᱫᱚ?
ᱚ ᱟᱪᱪᱷᱟ ᱦᱮᱸ ᱵᱮᱥᱮᱢ ᱞᱟᱹᱭ ᱠᱮᱫᱟ, ᱚ ᱢᱟᱱᱮ ᱚᱱᱮ ᱡᱟᱦᱟᱸ ᱡᱮ ᱜᱤᱫᱽᱨᱟᱹ ᱡᱟᱱᱟᱢᱮᱱ ᱛᱟᱭᱚᱢ ᱡᱟᱦᱟᱸ ᱪᱷᱩᱸᱛ ᱮᱱᱟ, ᱚᱱᱟ ᱪᱷᱩᱸᱛ ᱫᱚ ᱚᱱᱮ ᱟ ᱵᱟᱞᱟᱝ ᱞᱟᱦᱟᱛᱮ ᱵᱟᱞᱟᱝ ᱞᱟᱹᱭ ᱞᱟᱜᱼᱟ ᱡᱮ ᱚᱱᱮ ᱡᱟᱦᱟᱸᱭ ᱫᱟᱹᱭ ᱵᱩᱰᱷᱤ ᱛᱟᱦᱮᱱᱟ, ᱚᱠᱚᱭ ᱠᱚᱫᱚ ᱞᱤᱯᱤ ᱵᱩᱰᱷᱤ ᱠᱚ ᱢᱮᱛᱟᱭ ᱜᱮᱭᱟ᱾
ᱦᱩᱸ᱾
ᱟᱫᱚ ᱡᱟᱦᱟᱸ ᱟᱵᱚᱣᱟᱜ ᱡᱟᱦᱟᱸ ᱢᱟᱱᱮ ᱚᱱᱟ ᱪᱷᱩᱸᱛ ᱯᱷᱮᱨᱟᱣ ᱚᱠᱛᱚ ᱫᱚ ᱦᱟᱱᱟ ᱩᱜᱽᱞᱤ ᱥᱟᱨᱛᱮ ᱱᱟᱹᱨ ᱠᱚ ᱠᱮᱫᱟ, ᱟᱫᱚ ᱚᱱᱟ ᱠᱟᱹᱢᱤ ᱫᱚ ᱵᱟᱝ ᱦᱩᱭᱩᱜ ᱠᱟᱱ ᱛᱟᱵᱚᱱᱟ ᱟᱵᱚᱣᱟᱜ ᱫᱚ᱾ ᱢᱮᱱᱫᱚ ᱚᱱᱟ ᱡᱟᱦᱟᱸ ᱟᱵᱚᱣᱟᱜ ᱟᱹᱨᱤᱪᱟᱹᱞᱤ ᱞᱮᱠᱟ ᱛᱮᱫᱚ ᱚᱱᱟ ᱫᱚ ᱵᱟᱝ ᱦᱩᱭᱩᱜ ᱠᱟᱱᱟ, ᱚᱱᱟ ᱡᱟᱦᱟᱸ ᱦᱚᱸᱥᱯᱤ ᱞᱤᱴᱟᱞ ᱨᱮ ᱡᱟᱦᱟᱸ ᱦᱩᱭᱩᱜ ᱠᱟᱱᱟ ᱚᱱᱟ ᱚᱸᱰᱮ ᱜᱮ ᱥᱟᱨᱟᱜ ᱠᱟᱱᱟ, ᱛᱟᱦᱚᱞᱮ ᱚᱸᱰᱮ ᱩᱜᱞᱤ ᱥᱟᱹᱨ ᱨᱮᱱᱟᱜ ᱟᱵᱚᱣᱟᱜ ᱢᱤᱫᱴᱮᱱ ᱡᱟᱦᱟᱸ ᱟᱵᱚ ᱵᱚᱱ ᱠᱚᱨᱟᱣ ᱠᱮᱭᱟ ᱟᱵᱚᱣᱟᱜ ᱟᱹᱨᱤ ᱛᱮ ᱚᱱᱟ ᱫᱚ ᱵᱟᱝ ᱦᱩᱭᱩᱜ ᱠᱟᱱ ᱛᱟᱵᱚᱱᱟ ᱦᱮᱸᱥᱮ᱾
ᱟᱫᱚ ᱚᱸᱰᱮ ᱢᱤᱫᱴᱮᱱ ᱟᱵᱚ ᱱᱚᱣᱟ ᱟᱹᱨᱤᱪᱟᱹᱞᱤ ᱵᱚᱱ ᱞᱚᱴᱚᱢ ᱫᱟᱜ ᱱᱮᱛᱟᱨ ᱫᱚ ᱞᱚᱴᱚᱢ ᱢᱮᱱ ᱞᱮᱠᱷᱟᱱ ᱫᱚ, ᱦᱮᱸ ᱟᱫᱚ ᱟᱯᱰᱮᱴᱚᱜ ᱠᱟᱱᱟ ᱡᱷᱚᱛᱚ ᱠᱤᱪᱷᱩ ᱟᱵᱚ ᱦᱚᱸᱵᱚᱱ ᱟᱯᱰᱮᱴ ᱨᱮᱱᱟᱜ ᱵᱚᱱ ᱨᱤᱠᱟᱹᱭᱮᱫᱟ, ᱟᱫᱚ ᱚᱸᱰᱮ ᱠᱷᱟᱱ ᱫᱚ ᱟᱵᱚᱦ ᱦᱚᱸ ᱚᱱᱟ ᱠᱚ ᱟᱸ ᱪᱮᱫ ᱞᱟᱹᱭ ᱜᱟᱱᱚᱜᱼᱟ, ᱯᱚᱨᱤᱥᱛᱷᱤᱛᱤ ᱨᱮᱱᱟᱜ ᱤᱭᱟᱹᱛᱮ ᱟᱵᱚ ᱫᱚ ᱚᱱᱟ ᱫᱚᱵᱚᱱ ᱦᱤᱲᱤᱧ ᱮᱫᱟ ᱥᱮᱵᱚᱱ ᱵᱟᱹᱜᱤᱭᱟᱮᱫᱫᱟ ᱥᱮ ᱵᱟᱵᱚᱱ ᱪᱚᱞ ᱮᱫᱟ ᱞᱟᱹᱭ ᱜᱟᱱᱚᱜᱼᱟ।
ᱟᱨ ᱦᱮᱸ ᱡᱟᱦᱟᱸᱟᱢ ᱞᱟᱹᱭ ᱠᱮᱫᱟ ᱪᱷᱟᱹᱴᱭᱟᱹᱨ ᱦᱮᱸ ᱟᱞᱮ ᱚᱱᱟ ᱪᱷᱟᱹᱴᱭᱟᱹᱨ ᱢᱟᱲᱟᱝ ᱨᱮ ᱠᱤᱱᱛᱩ ᱟᱨ ᱢᱤᱫᱴᱮᱱ। ᱠᱟᱹᱢᱤ ᱦᱩᱭᱩᱜ ᱜᱮᱭᱟ ᱡᱟᱦᱟᱸ ᱫᱚᱠᱚ ᱢᱮᱛᱟᱜ ᱠᱟᱱᱟ ᱦᱚᱭᱚ ᱨᱩᱣᱟᱹᱲ। ᱢᱮᱱᱛᱮ ᱟᱫᱚ ᱚᱱᱟ ᱦᱚᱭᱚ ᱨᱩᱣᱟᱹᱲ ᱫᱚ ᱢᱟᱱᱮ ᱱᱚᱝᱠᱟ। ᱪᱮᱫ ᱠᱚ ᱞᱟᱹᱭᱟ ᱩᱱᱤ ᱵᱟᱞᱮ ᱜᱤᱫᱽᱨᱟᱹᱣᱟᱜ ᱡᱟᱦᱟᱸ ᱵᱚᱦᱚᱜ ᱩᱵ ᱢᱮᱱᱟᱜ ᱛᱟᱭᱟ। ᱚᱱᱟ ᱠᱚ ᱦᱚᱭᱚᱭ ᱛᱟᱭᱟ। ᱚᱱᱟ ᱫᱚ ᱦᱩᱭᱩᱜ ᱠᱟᱱᱟ ᱢᱚᱬᱮ ᱢᱟᱦᱟ ᱵᱟᱝᱠᱷᱟᱱ ᱮᱭᱟᱭ ᱢᱟᱦᱟ ᱠᱚ ᱞᱟᱹᱭᱟᱠᱚ ᱠᱚᱨᱣᱟᱠᱚ ᱟᱢ ᱞᱟᱹᱭ ᱠᱮᱫᱟ ᱡᱮ। ᱟᱨᱮ ᱢᱟᱦᱟ ᱨᱮ ᱚᱱᱟ ᱪᱷᱩᱸᱛ। ᱫᱚ ᱯᱷᱮᱨᱟᱣ ᱜᱟᱱᱚᱜᱼᱟ ᱢᱮᱱᱠᱷᱟᱱ ᱚᱱᱟ ᱪᱷᱩᱸᱛ ᱯᱷᱮᱲᱟᱣ ᱛᱟᱭᱚᱢ ᱚᱱᱟ। ᱦᱚᱭᱚ ᱨᱩᱣᱟᱹᱲ ᱠᱟᱹᱢᱤ ᱠᱚ ᱠᱚᱨᱟᱣ ᱜᱮᱭᱟ ᱟᱫᱚ ᱟᱯᱮ ᱥᱮᱫ ᱫᱚ ᱚᱠᱟ ᱞᱮᱠᱟ। ᱠᱚᱨᱟᱣᱟ ᱮ ᱚᱱᱟ ᱫᱚ ᱟᱨᱦᱚᱸ ᱚᱱᱟ ᱫᱚ ᱪᱮᱫ ᱞᱮᱠᱟ ᱟᱨᱦᱚᱸ। ᱟ ᱪᱮᱫ ᱠᱚ ᱞᱟᱹᱭᱟ ᱫᱟᱜ ᱜᱷᱟᱴ ᱛᱮ ᱪᱟᱞᱟᱣ ᱦᱩᱭᱩᱜᱼᱟ। ᱪᱟᱞᱟᱣ ᱠᱟᱛᱮᱜ ᱚᱱᱟ ᱪᱮᱫ ᱥᱤᱸᱫᱩᱨ ᱠᱚᱠᱚ ᱢᱮᱱᱟᱜ ᱫᱚ। ᱥᱤᱸᱫᱩᱨ ᱠᱚ ᱡᱟᱦᱟᱸ ᱠᱚᱵᱚᱱ ᱵᱮᱵᱚᱦᱟᱨᱟ ᱚᱱᱟ ᱠᱚ ᱴᱤᱰᱟᱹᱜᱟᱜ ᱦᱩᱭᱩᱜᱼᱟ। ᱟᱫᱚ ᱚᱱᱟ ᱠᱚ ᱪᱮᱫ ᱨᱮᱵᱮᱫᱟᱠᱚ ᱚᱝᱠᱟ ᱚᱱᱟ ᱠᱚ ᱪᱮᱫ ᱨᱮᱵᱮᱫᱟᱠᱚ ᱚᱝᱞᱞᱠᱟ ᱟᱸᱡᱚᱢ ᱵᱟᱲᱟ ᱦᱩᱭ ᱠᱟᱱᱟ ᱩᱱᱟᱹᱜ ᱫᱚ ᱵᱷᱟᱜᱮ ᱧᱚᱜ ᱫᱚ ᱵᱟᱲᱟᱭ ᱵᱟᱹᱱᱩᱜ ᱢᱮᱱᱠᱷᱟᱱ ᱟᱢ ᱡᱟᱦᱟᱸ ᱪᱷᱟᱹᱴᱤᱭᱟ. ᱨᱮᱢ ᱞᱟᱹᱭ ᱠᱮᱫᱟ ᱦᱮᱸ ᱪᱷᱟᱹᱴᱭᱟᱹᱨ ᱫᱚ ᱢᱤᱫᱴᱮᱱ। ᱮ ᱟᱹᱰᱤ ᱢᱟᱨᱟᱝ ᱞᱟᱹᱭ ᱜᱟᱱᱚᱜᱼᱟ ᱡᱮ ᱪᱷᱟᱹᱴᱭᱟᱹᱨ। ᱫᱚ ᱦᱩᱭᱩᱜ ᱠᱟᱱᱟ ᱞᱟᱹᱭᱟᱠᱚ ᱥᱟᱶᱛᱟ ᱨᱮᱱᱟᱜ ᱮ ᱪᱮᱫ ᱠᱚ ᱞᱟᱹᱭᱟ ᱟᱨᱮ ᱟᱨᱮ ᱢᱟᱦᱟ ᱨᱮ ᱡᱟᱦᱟᱸᱢ ᱞᱟᱹᱭ ᱠᱮᱫᱟ ᱚᱱᱠᱟ ᱟᱨᱮ ᱢᱟᱦᱟ ᱨᱮᱜᱮ ᱚᱱᱟ ᱪᱷᱟᱹᱴᱭᱟᱹᱨ ᱫᱚᱠᱚ ᱠᱚᱨᱟᱣᱟ। ᱤᱧ ᱡᱚᱛᱚᱴᱟᱧ ᱵᱟᱲᱟᱭᱟ ᱟᱨᱠᱤ। ᱟᱨ ᱧᱮᱞ ᱵᱟᱲᱟ ᱦᱩᱭ ᱟᱠᱟᱱᱟ ᱚᱱᱟ ᱫᱚ ᱦᱩᱭᱩᱜ ᱠᱟᱱᱟ ᱧᱩᱛᱩᱢ। ᱟᱫᱚ ᱠᱚ ᱮᱢᱟ ᱠᱚᱣᱟ ᱡᱟᱹᱱᱤᱡ ᱠᱷᱟᱱ ᱚᱱᱠᱟᱧ ᱢᱚᱱᱮᱭᱮᱫᱟ ᱡᱮᱦᱮᱛᱩ ᱪᱷᱟᱹᱴᱭᱟᱹᱨ ᱤᱫᱤ ᱠᱟᱛᱮ ᱛᱮᱫ ᱫᱚ ᱩᱱᱟᱹᱜ ᱵᱟᱹᱧ ᱵᱟᱲᱟᱭ ᱜᱮᱭᱟ ᱟᱫᱚ ᱵᱟᱝ ᱥᱩᱨ ᱵᱟᱲᱟ ᱦᱩᱭ ᱠᱟᱱᱟ ᱛᱚ। ᱟᱫᱚ ᱩᱱᱟᱹᱜ ᱫᱚ ᱵᱟᱲᱟᱭ ᱵᱟᱹᱱᱩᱜᱼᱟ ᱱᱚᱝᱠᱟᱧ ᱵᱟᱲᱟᱭᱟ ᱡᱮ ᱪᱷᱟᱹᱴᱭᱟᱹᱨ ᱨᱮᱫᱚ। ᱧᱩᱛᱩᱢ ᱠᱚ ᱮᱢᱟ ᱠᱚᱣᱟ ᱟᱫᱚ।
ᱩ
ᱱᱤᱱᱟᱹᱜ ᱴᱟᱝ ᱜᱮ ᱟᱨᱠᱤ ᱚᱱᱟ ᱚᱱᱟ ᱪᱷᱟᱲᱟ ᱫᱚ ᱩᱱᱟᱹᱜ ᱫᱚ ᱠᱟᱹᱢᱤ ᱠᱚᱫᱚ ᱵᱟᱹᱧ ᱥᱚᱨ ᱵᱟᱲᱟ ᱟᱠᱟᱱᱟ ᱟᱨ ᱵᱟᱝ ᱪᱟᱞᱟᱣ ᱵᱟᱲᱟ ᱦᱩᱭ ᱠᱟᱱᱟ। ᱟᱯᱮᱥᱮᱫ ᱪᱮᱫ ᱞᱮᱠᱟ ᱟᱫᱚ ᱚᱱᱟ ᱠᱷᱚᱱ।
ᱦᱳᱭ ᱟᱫᱚ ᱡᱟᱦᱟᱸᱱᱟᱜ ᱪᱷᱟᱹᱴᱭᱟᱹᱨ ᱠᱟᱛᱷᱟᱧ ᱞᱟᱹᱭᱮᱫ ᱛᱟᱦᱮᱸᱼᱟ। ᱱᱚᱣᱟ ᱫᱚ ᱦᱟᱸᱜ ᱟᱹᱰᱤ ᱛᱟᱭᱚᱢ ᱛᱮᱱᱟᱜ ᱠᱟᱹᱢᱤ ᱠᱟᱱᱟ। ᱟᱨ ᱡᱟᱦᱱᱟᱜ ᱟᱨᱮ। ᱢᱟᱦᱟ ᱥᱮ ᱮᱭᱟᱭ ᱢᱟᱦᱟᱢ ᱞᱟᱹᱭᱫᱟ ᱚᱱᱟ ᱢᱟᱦᱟ ᱨᱮᱫᱚ ᱠᱷᱟᱹᱞᱤ। ᱚᱱᱟ ᱪᱷᱩᱸᱛ ᱯᱷᱮᱲᱟᱣ ᱛᱮᱫ ᱠᱚ ᱠᱟᱹᱢᱤ ᱭᱟᱠᱚ ᱡᱟᱦᱟᱸ ᱜᱤᱫᱽᱨᱟᱹ ᱡᱟᱱᱟᱢ ᱛᱚᱨᱟ ᱡᱟᱦᱟᱸ ᱠᱟᱹᱢᱤ ᱠᱚ ᱦᱩᱭᱩᱜ ᱠᱟᱱᱟ ᱚᱱᱟ ᱫᱚ ᱪᱷᱤᱛ ᱯᱷᱮᱲᱟᱣ ᱚᱱᱟ ᱢᱟᱦᱟ ᱠᱤᱱ ᱨᱮᱫᱚ ᱚᱱᱟ ᱠᱤᱱ ᱫᱚ ᱠᱟᱹᱢᱤ ᱭᱟᱠᱚ ᱟᱨ ᱪᱷᱟᱹᱴᱭᱟᱹᱨ ᱫᱚ ᱱᱚᱝᱠᱟᱱᱟᱜ ᱠᱟᱱᱟ ᱚᱱᱟ ᱫᱚ ᱩᱱᱤ ᱜᱤᱫᱽᱨᱟᱹ ᱦᱟᱨᱟ ᱡᱩᱣᱟᱹᱱᱚᱜ ᱨᱮᱦᱚᱸ ᱩᱱᱤᱭᱟᱜ ᱵᱟᱯᱞᱟ ᱫᱟᱜ ᱵᱟᱯᱞᱟ। ᱞᱟᱦᱟ ᱫᱷᱟᱹᱨᱤᱡ ᱛᱮ ᱚᱱᱟ ᱠᱟᱹᱢᱤ ᱫᱚ ᱜᱟᱱᱚᱜ ᱟᱱᱟᱝ ᱪᱷᱟᱹᱴᱭᱟᱹᱨ ᱠᱟᱹᱢᱤ ᱫᱚ ᱦᱟᱸᱜ। ᱟᱪᱪᱷᱟ ᱟᱨ ᱡᱟᱦᱟᱸᱛ ᱚᱱᱟ ᱨᱮᱭᱟᱜ ᱡᱟᱦᱟᱸ ᱛᱤᱱᱟᱹᱜ ᱠᱟᱹᱢᱤ ᱠᱚ ᱢᱮᱱᱟᱜ ᱟᱠᱟᱫᱟ ᱦᱟᱸᱜ ᱱᱟᱭᱠᱮ ᱵᱟᱝᱠᱷᱟᱱ ᱚᱱᱟᱠᱤᱱ ᱚᱠᱟ। ᱠᱟᱹᱢᱤ ᱦᱚᱸ ᱠᱤᱱᱛᱩ ᱩᱱᱤᱭᱟᱜ ᱠᱟᱹᱢᱤ ᱫᱚ ᱵᱟᱝ ᱥᱤᱜᱤᱞᱚᱜᱼᱟ ᱢᱟᱱᱮ ᱪᱷᱩᱸᱛ ᱪᱷᱟᱰᱟᱣ ᱨᱮ ᱡᱮᱢᱚᱱ ᱦᱚᱜ ᱚᱭ ᱱᱟᱭᱠᱮ ᱜᱮ ᱠᱟᱹᱢᱤ ᱠᱮᱫᱟᱭ ᱦᱮᱸᱥᱮ ᱟᱨᱚ ᱴᱚᱴᱷᱟ ᱡᱟᱹᱱᱤᱡ ᱚᱱᱟ ᱵᱷᱮᱜᱟᱨ ᱵᱷᱮᱜᱟᱨ ᱠᱚ ᱞᱟᱹᱭᱟᱜ ᱠᱟᱱᱟ ᱠᱤᱪᱷᱩ ᱡᱟᱭᱟᱨᱮ ᱪᱷᱟᱹᱴᱭᱟᱹᱨ ᱠᱚ ᱞᱟᱹᱭ ᱫᱟ। ᱡᱮ ᱞᱮᱠᱟ ᱫᱚ ᱦᱚᱦᱚ ᱨᱩᱣᱟᱹᱲ ᱠᱚ ᱞᱟ. ᱭ ᱫᱟ ᱦᱚᱲ ᱫᱚ ᱠᱤᱪᱷᱩ ᱡᱟᱭᱜᱟ ᱨᱮ ᱢᱚᱬᱮ ᱢᱟᱦᱟ ᱠᱚ ᱞᱟᱹᱭᱟᱜ ᱠᱟᱱᱟ ᱠᱚ ᱴᱚᱴᱷᱟ ᱡᱟᱹᱱᱤᱡ ᱵᱮᱵᱷ ᱛᱟᱵᱚᱱᱟ ᱟᱫᱚ ᱵᱷᱮᱜᱟᱨ ᱵᱷᱮᱜᱟᱨ ᱞᱮᱠᱟ ᱚᱱᱠᱟ ᱧᱩᱛᱩᱢ ᱠᱟᱣ ᱫᱟᱠᱚ ᱦᱟᱸᱜ। ᱠᱟᱹᱢᱤ ᱠᱚᱫᱚ ᱟᱥᱚᱜ ᱠᱟᱱᱟ ᱡᱚᱛᱚ ᱦᱚᱲ ᱴᱷᱮᱱ ᱜᱮ ᱯᱨᱟᱭ ᱠᱤᱪᱷᱩ ᱠᱤᱪᱷᱩ ᱢᱤᱫᱚᱜ ᱜᱮᱭᱟ ᱱᱟᱦᱟᱜ ᱱᱟᱥᱮ ᱦᱚᱭᱛᱚ ᱵᱷᱮᱜᱟᱨᱚᱜ ᱠᱷᱟᱱ ᱚᱱᱠᱟᱱ ᱜᱮᱛᱟ ᱵᱚᱱᱟ ᱠᱟ. ᱢᱤ ᱠᱚᱫᱚ ᱟᱫᱚ ᱟᱹᱨᱤᱪᱟᱹᱞᱤ ᱠᱚ ᱱᱟᱥᱮ ᱵᱷᱤᱱᱟᱹ ᱨᱮᱦᱚᱸ, ᱛᱚ ᱚᱱᱠᱟᱛᱮ ᱠᱟᱹᱢᱤ ᱠᱚᱛᱮ ᱵᱚᱱ ᱯᱟᱨᱚᱢ ᱤᱫᱤᱭᱟ ᱦᱮᱸ ᱥᱮ᱾ ᱟᱫᱚ ᱦᱟᱸᱜ ᱤᱱᱟᱹ ᱛᱟᱭᱚᱢ ᱟᱫᱚ ᱩᱱᱤ ᱡᱮ ᱦᱟᱨᱟᱭ ᱱᱟᱭ ᱤᱱᱟᱹ ᱛᱟᱭᱚᱢ ᱵᱟᱯᱞᱟ ᱨᱮᱱᱟᱜ ᱠᱟᱛᱷᱟ ᱠᱟᱴᱤᱡ ᱞᱟᱝ ᱜᱟᱞᱢᱟᱨᱟᱣ ᱨᱮᱜᱮ ᱥᱮ ᱟᱨᱚ ᱵᱟᱯᱞᱟ ᱨᱮᱭᱟᱜ ᱫᱚ ᱟᱯᱮ ᱥᱮᱫ ᱚᱠᱟ ᱞᱮᱠᱟ ᱦᱩᱭᱩᱜᱼᱟ
ᱦᱚᱸ ᱵᱟᱯᱞᱟ ᱨᱮᱱᱟᱜ ᱡᱟᱦᱟᱸ ᱠᱟᱹᱢᱤ ᱚᱱᱟ ᱫᱚ ᱟᱨ ᱱᱮᱛᱟᱨ ᱫᱚ ᱧᱮᱞᱚᱜᱚᱜ ᱠᱟᱱᱟ ᱟᱭᱢᱟ ᱞᱮᱠᱟ ᱱᱮᱛᱟᱨ ᱫᱚ ᱵᱟᱯᱞᱟ ᱫᱚ ᱞᱟᱦᱟ ᱛᱮᱫᱚ ᱵᱚᱱ ᱵᱟᱲᱟᱭᱟ। ᱮ ᱡᱮ ᱱᱚᱝᱠᱟ ᱵᱟᱯᱞᱟ ᱫᱚ ᱟᱭᱢᱟ ᱞᱮᱠᱟᱜᱮ ᱛᱟᱦᱮᱸ ᱠᱟᱱᱟ ᱚᱱᱠᱟ ᱥᱟᱨ ᱥᱟᱹᱜᱩᱱ ᱵᱟᱯᱞᱟ, ᱤᱛᱩᱫ ᱥᱤᱸᱫᱩᱨ ᱵᱟᱯᱞᱟ ᱟᱨ ᱚᱨ ᱟᱫᱮᱨ ᱵᱟᱯᱞᱟ ᱦᱚᱜ-ᱚ ᱱᱚᱝᱠᱟ ᱵᱟᱯᱞᱟ ᱠᱚ ᱛᱟᱦᱮᱸ ᱠᱟᱱᱟ ᱟᱨᱠᱤ ᱧᱩᱛᱩᱢ᱾ ᱟᱸ ᱚᱱᱠᱟ ᱜᱮ ᱞᱟᱹᱭ ᱜᱟᱱᱚᱜᱼᱟ ᱱᱮᱛᱟᱨ ᱫᱚ ᱧᱮᱞᱚᱜᱚᱜ ᱠᱟᱱᱟᱜ ᱵᱮᱥᱤᱨ ᱵᱷᱟᱜᱽ ᱫᱚ ᱚᱱᱟ ᱡᱟᱦᱟᱸ ᱫᱩᱣᱟᱹᱨ ᱵᱟᱯᱞᱟ ᱚᱱᱟ ᱫᱚ ᱩᱱᱟᱹᱜ ᱴᱟᱱ ᱫᱚ ᱵᱟᱝ ᱧᱮᱞᱚᱜᱚᱜ ᱠᱟᱱᱟ᱾ ᱡᱟᱦᱟ ᱠᱚᱸᱰᱮᱞ ᱧᱟᱯᱟᱢ ᱵᱟᱯᱞᱟ ᱞᱮᱠᱟ ᱞᱟᱹᱭ ᱜᱟᱱᱚᱜᱼᱟ᱾ ᱚᱱᱠᱟᱱᱟᱜ ᱠᱚᱜᱮ ᱵᱮᱥᱤ ᱜᱷᱚᱴᱟᱜ ᱠᱟᱱᱟ ᱱᱮᱛᱟᱨ ᱫᱚ᱾ ᱟᱫᱚ ᱚᱠᱛᱚ ᱠᱚᱫᱚ ᱦᱩᱭᱱᱟ᱾ ᱟᱫᱚ ᱛᱟᱦᱚᱞᱮ ᱱᱚᱣᱟ ᱵᱟᱯᱞᱟ ᱤᱫᱤ ᱠᱟᱛᱮᱜ ᱫᱚ ᱛᱟᱭᱱᱚᱢ ᱫᱟᱨᱟᱢ ᱨᱮᱞᱟᱝ ᱨᱚᱯᱚᱲᱟ, ᱥᱮ ᱪᱮᱫ?
ᱦᱳᱭ ᱦᱳᱭ